ᱦᱮᱸ ᱦᱮᱞᱳ
ᱦᱮᱸ ᱡᱚᱦᱟᱨ ᱜᱮ ᱥᱟᱹᱜᱩᱱ ᱥᱮᱱᱟ ᱡᱚᱦᱟᱨ
ᱟᱡᱚᱸᱢᱚᱜ ᱠᱟᱱᱟ
ᱦᱳᱭ ᱪᱤᱠᱟ ᱵᱟᱲᱟ ᱦᱩᱭᱩᱜ ᱠᱟᱱᱟ
ᱱᱚᱜᱼᱚᱭ ᱫᱟᱜ ᱡᱟᱹᱲᱤ ᱫᱟᱭ ᱪᱟ ᱧᱩ ᱦᱮᱡ ᱠᱟᱱ ᱛᱟᱦᱮᱱᱹᱧ ᱟᱫᱚ ᱱᱚᱜᱼᱚᱭ ᱫᱟᱜ ᱡᱟᱹᱲᱤᱭᱟᱭ ᱪᱟ ᱧᱩ ᱦᱮᱡ ᱦᱩᱭ ᱠᱟᱱ ᱛᱟᱦᱮᱱᱟ ᱟᱫᱚᱧ ᱛᱤᱸᱜᱩ ᱟᱠᱟᱱᱟ ᱱᱤᱛᱚᱜ ᱫᱚ
ᱟᱪᱪᱷᱟ ᱟᱪᱪᱷᱟ ᱫᱟᱜ ᱮᱫᱟᱭ ᱛᱚᱵᱮ ᱟᱹᱰᱤ ᱡᱳᱨ ᱜᱮ ᱥᱮ ᱱᱤᱛ ᱫᱚ ᱛᱷᱤᱨ ᱨᱮ ᱱᱚᱱᱛᱮ ᱫᱚ ᱵᱟᱭ ᱫᱟᱜ ᱮᱫᱟ ᱟᱨᱠᱤ ᱥᱮᱨᱢᱟ ᱟᱪᱪᱷᱟ ᱩᱱᱟᱹᱜ ᱫᱚ ᱩᱜ ᱟᱜ ᱦ ᱵᱟᱝ ᱱᱟ ᱟᱥ ᱛᱟᱦᱮᱸ ᱠᱟᱱᱟ ᱡᱮ ᱫᱟᱜ ᱡᱩᱨᱚᱜᱼᱟ ᱢᱮᱱᱠᱷᱟᱱ ᱫᱟᱜ ᱫᱚ ᱵᱟᱝ ᱧᱩᱨ ᱞᱮᱱᱟ ᱟᱨᱠᱤ
ᱦᱳᱭ ᱥᱟᱱᱟᱢ ᱴᱚᱴᱷᱟ ᱨᱮᱜᱮ ᱱᱚᱝᱠᱟ ᱜᱮ ᱚᱵᱚᱥᱛᱟ ᱠᱷᱟᱨᱟᱯ ᱫᱟᱨᱮ ᱱᱟᱹᱲᱤ ᱵᱟᱝ ᱛᱟᱦᱮᱱ ᱠᱷᱟᱱ ᱡᱟ ᱦᱩᱭ ᱨᱮᱱᱟᱜ
ᱦᱚᱸ ᱚᱱᱟ ᱜᱮᱛᱚ ᱱᱚᱣᱟ ᱫᱨᱤ ᱠᱚ ᱠᱚᱢᱟᱣ ᱪᱟᱵᱟ ᱠᱟᱱᱟ ᱱᱮᱛᱟᱨ ᱢᱟ
ᱦᱩᱸ
ᱢᱮᱱᱫᱟᱹᱧ ᱱᱮᱛᱟᱨ ᱢᱟ ᱫᱟᱨᱮ ᱱᱟᱹᱲᱤ ᱠᱚᱸᱦᱚ ᱠᱚᱢᱟᱣ ᱪᱟᱵᱟᱟᱣ ᱟᱠᱟᱱᱟ ᱱᱮᱸᱛᱟᱨ ᱢᱟ ᱟᱫᱤᱠᱛᱟ ᱡᱟ ᱠᱟᱨᱚᱱ ᱛᱮ ᱟᱸᱱᱟᱴ ᱧᱮᱞᱚᱜ ᱠᱟᱱᱟ᱾ ᱟᱹᱰᱤ ᱵᱟᱹᱲᱛᱤ ᱜᱮ
ᱦᱳᱸᱭ
ᱴᱤᱯ
ᱦ ᱚᱱᱟᱜᱮ ᱟᱨ ᱱᱤᱭᱟᱹ ᱢᱟᱹᱦᱱᱟᱹ ᱫᱚ ᱡᱩᱱ ᱢᱟᱹᱦᱱᱟᱹ ᱠᱟᱱᱟ ᱞᱟᱭ ᱠᱚ ᱱᱤᱭᱟᱹ ᱫᱚ ᱟᱵᱚᱣᱟᱜ ᱥᱟᱱᱛᱟᱞ ᱜᱟᱛᱟᱠ ᱞᱟᱹᱜᱤᱫ ᱫᱚ ᱞᱟᱹᱲᱦᱟᱹᱭ ᱨᱮᱱᱟᱜ ᱦᱚᱸ ᱢᱟᱦᱟ ᱞᱟᱹᱭ ᱜᱟᱱᱚᱜᱼᱟ ᱱᱚᱣᱟ ᱫᱚ
ᱦ
ᱟᱹᱫᱚ ᱚᱱᱛᱮ ᱟᱯᱮᱥᱮᱫ ᱦᱩᱸᱞ ᱢᱟᱦᱟ ᱨᱮᱱᱟᱜ ᱪᱮᱫ ᱞᱮᱠᱟ ᱯᱨᱳᱜᱨᱟᱢ ᱠᱚ ᱥᱟᱯᱲᱟᱣ ᱦᱩᱭᱩᱜ ᱠᱟᱱᱟ ᱦᱮᱞᱳ ᱦᱮᱞᱳ ᱟᱸᱡᱚᱢᱚᱜ ᱠᱟᱱᱟ᱾
ᱦᱮᱞᱳ ᱦᱩᱸ
ᱨᱚᱲ ᱟᱸᱡᱚᱜ ᱠᱟᱱᱟ ᱥᱮ ᱵᱟᱝ ᱦᱮᱸ ᱟᱸᱡᱚᱢᱚᱜ ᱠᱟᱱᱟ ᱥᱮ ᱵᱟᱝ
ᱨᱚᱲ ᱵᱟᱝ ᱟᱸᱡᱚᱢᱚᱜ ᱠᱟᱱᱟ ᱱᱮᱴᱳᱣᱟᱨᱠ ᱰᱤᱥᱴᱟᱯ ᱛᱟᱦᱮᱸ ᱠᱟᱱᱟ ᱦᱚᱭᱛᱚ ᱢᱮᱱᱫᱟᱹᱧ ᱡᱮ ᱦᱚᱜᱚᱭ ᱟᱵᱚ ᱥᱟᱶᱛᱟ ᱨᱮ ᱧᱮᱞᱚᱜ ᱠᱟᱱᱟ ᱥᱟᱶᱛᱟ ᱨᱮ ᱧᱮᱞᱚᱜ ᱠᱟᱱᱟ᱾ ᱛᱚ ᱡᱮᱢᱚᱱ ᱦᱩᱸᱰᱤᱧ ᱢᱟᱹᱭ ᱵᱟᱹᱵᱩ ᱛᱟᱠᱚ ᱢᱟᱱᱮ ᱚᱠᱛᱚ ᱟᱣᱨᱤ ᱦᱩᱭᱩᱜ ᱨᱮᱜᱮ ᱠᱚᱰᱮᱞ ᱧᱟᱯᱟᱢ ᱥᱮᱠᱚ ᱟᱸᱜᱤᱨᱚᱜ ᱠᱟᱱᱟ ᱥᱮᱠᱚ ᱧᱟᱯᱟᱢᱚᱜ ᱠᱟᱱᱟ ᱥᱮᱠᱚ ᱵᱟᱹᱯᱞᱟᱜ ᱠᱟᱱᱟ ᱢᱟᱱᱮ ᱱᱚᱣᱟ ᱠᱚ ᱨᱮᱱᱟᱜ ᱢᱟᱱᱮ ᱪᱮᱫ ᱠᱚ ᱫᱟᱨᱟᱭ ᱠᱟᱹᱴᱤᱡ ᱡᱩᱫᱤ ᱱᱚᱣᱟ ᱠᱚᱨᱮᱱᱟᱜ ᱥᱚᱢᱚᱥᱥᱟ ᱵᱤᱱ ᱞᱟᱹᱭ ᱛᱮᱞᱻᱟ ᱦᱩᱭᱩᱜ ᱠᱟᱱᱟ ᱟᱹᱵᱚ ᱥᱟᱶᱛᱟ ᱨᱮᱸᱜᱮ ᱵᱤᱥᱮᱥ ᱠᱟᱛᱮᱫ
ᱟᱹᱵᱚ ᱥᱟᱶᱛᱟ ᱨᱮ ᱵᱤᱥᱮᱥ ᱠᱟᱭᱛᱮ ᱱᱚᱣᱟ ᱨᱮᱱᱟᱜ ᱚᱸᱡᱮ ᱫᱚ ᱢᱤᱫᱴᱮᱡ ᱜᱮ ᱡᱮᱸ ᱥᱟᱶᱛᱟ ᱨᱮᱱᱟᱜ ᱥᱤᱠᱷᱱᱟᱛ ᱥᱮ ᱥᱮᱪᱮᱫ ᱵᱟᱵᱚᱱ ᱮᱢ ᱫᱟᱲᱮ ᱟᱠᱟᱫ ᱠᱚᱣᱟ ᱮᱴᱟᱜ ᱰᱤᱜᱽᱨᱤ ᱛᱮᱠᱚ ᱥᱮᱪᱮᱫ ᱠᱟᱱ ᱛᱟᱹᱵᱚᱱᱟ ᱡᱮᱢᱚᱱ ᱡᱟᱦᱟᱱ ᱴᱚᱴᱷᱟ ᱨᱮᱜᱮ ᱡᱟᱸᱦᱟ ᱯᱟᱹᱨᱥᱤ ᱨᱮᱱᱟᱜ ᱚᱨᱥᱚᱝ ᱡᱟᱹᱥᱛᱤ ᱢᱮᱱᱟᱜᱼᱟ ᱚᱱᱟ ᱯᱟᱹᱨᱥᱤ ᱛᱮᱜᱮ ᱚᱞᱚᱜ ᱯᱟᱲᱦᱟᱣ ᱠᱟᱱᱟ ᱵᱚᱱ ᱢᱮᱱ ᱞᱮᱠᱷᱟᱱ ᱟᱯᱲᱮᱭᱟᱜ ᱦᱚᱸᱛᱚ ᱢᱤᱫᱴᱮᱡ ᱟᱹᱱ ᱟᱹᱨᱤ ᱢᱮᱱᱟᱜᱼᱟ ᱥᱟᱶᱛᱟ ᱛᱟ ᱩᱛᱱᱟᱹᱣ ᱨᱮᱱᱟᱜ ᱥᱮ ᱜᱷᱟᱨᱚᱸᱡᱽ ᱵᱟᱧᱪᱟᱣ ᱫᱚᱦᱚ ᱨᱮᱱᱟᱜ ᱢᱮᱱᱞᱮᱠᱷᱟᱱ ᱟᱵᱩᱨᱮᱱ ᱡᱟᱸᱦᱟᱭ ᱞᱮᱠᱟ ᱱᱤᱛᱚᱜ ᱡᱟᱸᱦᱟ ᱠᱟᱛᱷᱟᱢ ᱞᱟᱹᱭ ᱠᱮᱫᱟ ᱡᱮ ᱦᱩᱸᱰᱤᱧ ᱩᱢᱮᱨ ᱨᱮᱜᱮ ᱟᱹᱰᱤ ᱱᱚᱝᱠᱟ ᱵᱟᱯᱞᱟ ᱨᱮᱱᱟᱜ ᱪᱚᱞ ᱧᱮᱞᱚᱜ ᱠᱟᱱ ᱛᱟᱵᱚᱱᱟ ᱥᱮ᱾ ᱱᱤᱡᱮ ᱛᱮᱜᱮ ᱠᱚ ᱟᱺᱜᱤᱨᱚᱜ ᱠᱟᱱᱟ ᱟᱠᱩ ᱠᱚ ᱟᱜᱤᱨᱮᱫ ᱠᱚᱣᱟ ᱟᱨ ᱟᱠᱚ ᱦᱚᱸᱠᱚ ᱟᱝᱜᱤᱨᱚᱜ ᱠᱟᱱᱟ ᱚᱱᱮ ᱚᱱᱠᱟ ᱧᱮᱸᱞᱚᱜ ᱠᱟᱱᱟ᱾
ᱟᱺᱜᱤᱨᱚᱜ ᱠᱟᱱᱟ ᱦᱳᱭ ᱦᱳᱭ ᱱᱚᱝᱠᱟ ᱧᱮᱞᱚᱜ ᱠᱟᱱᱟ᱾
ᱦᱮᱸ ᱟᱨ ᱚᱱᱟ ᱥᱟᱶᱛᱮ ᱟᱨ ᱢᱤᱫᱴᱮᱡ ᱧᱮᱞᱚᱜ ᱠᱟᱱᱟ ᱡᱮ ᱢᱤᱫ ᱯᱟᱹᱨᱤᱥ ᱨᱮᱦᱚᱸ ᱠᱚ ᱵᱟᱯᱞᱟᱜ ᱠᱟᱱ ᱛᱟᱵᱚᱱᱟ᱾
ᱦᱮᱸ ᱢᱟᱱᱮ ᱱᱚᱣᱟ ᱠᱚᱫᱚ ᱪᱤᱠᱟᱛᱮ ᱢᱟᱱᱮ ᱪᱮᱫᱟᱜ ᱦᱩᱭᱩᱜ ᱠᱟᱱᱟ ᱱᱚᱣᱟ ᱠᱚ ᱢᱟᱱᱮ ᱱᱚᱣᱟ ᱠᱩ? ᱱᱤᱭᱟ ᱪᱮᱫ ᱵᱮᱯᱟᱨ ᱛᱮ?
ᱢᱩᱞ ᱵᱤᱥᱚᱭ ᱤᱧᱫᱚ ᱤᱧᱟᱹᱜ ᱯᱟᱦᱴᱟ ᱠᱷᱚᱱ ᱱᱚᱣᱟᱜᱤᱧ ᱢᱚᱱᱮᱭᱟ ᱡᱮᱸ ᱥᱟᱶᱛᱟ ᱨᱮᱱᱟᱜ ᱥᱮᱪᱮᱫ ᱵᱟᱵᱚᱱ ᱮᱢ ᱫᱟᱲᱮ ᱟᱠᱟᱫ ᱠᱚᱣᱟ ᱯᱟᱹᱦᱤᱞ ᱠᱟᱛᱷᱟ᱾ ᱫᱚᱥᱟᱨ ᱠᱟᱛᱷᱟ ᱫᱚ ᱦᱩᱭᱩᱜ ᱠᱟᱱᱟ᱾ ᱡᱮ ᱟᱵᱩ ᱡᱟᱸᱦᱟ ᱴᱷᱟᱶ ᱨᱮᱵᱚᱱ ᱛᱟᱦᱮᱱᱟ ᱚᱱᱟ ᱴᱷᱟᱶ ᱨᱮ ᱡᱟᱸᱦᱟ ᱛᱤᱱᱟᱹᱜ ᱜᱮ ᱟᱛᱩ ᱴᱚᱞᱟ ᱨᱮᱸᱠᱚ ᱛᱟᱸᱦᱮᱱᱟ᱾ ᱢᱟᱱᱮ ᱥᱟᱹᱜᱟᱹᱭ ᱨᱮᱱᱟᱜ ᱡᱟᱸᱦᱟ ᱜᱚᱱᱚᱝ ᱠᱟᱱ ᱛᱟᱵᱚᱱᱟ ᱥᱮ ᱢᱚᱦᱚᱛ ᱠᱟᱱ ᱛᱟᱵᱚᱱᱟ᱾ ᱚᱱᱟ ᱥᱟᱹᱜᱟᱹᱭ ᱨᱮᱱᱟᱜ ᱢᱚᱦᱚᱛ ᱜᱚ ᱵᱟᱵᱟ ᱵᱟᱝᱠᱚ ᱵᱩᱡᱷᱟᱹᱣ ᱦᱩᱪᱩ ᱟᱠᱟᱹᱫ ᱠᱚᱣᱟ᱾ ᱱᱤᱛᱚᱜ ᱨᱮᱱ ᱯᱚᱼᱯᱚᱝᱲᱟ ᱠᱚ ᱚᱱᱟ ᱦᱩᱭᱱᱟ ᱫᱩᱭ᱾ ᱛᱤᱸᱱ ᱦᱩᱭᱩᱜ ᱠᱟᱱᱟ ᱡᱮ ᱠᱟᱹᱴᱤᱡ ᱩᱢᱮᱨ ᱨᱮ ᱵᱟᱯᱞᱟ ᱞᱮᱱᱠᱷᱟᱱ ᱪᱮᱫ ᱮᱴᱠᱮᱴᱚᱬᱮ ᱧᱩᱨ ᱫᱟᱲᱮᱭᱟᱜᱼᱟ? ᱟᱹᱜᱟᱢ ᱫᱤᱱ ᱨᱮ ᱚᱱᱟ ᱪᱮᱸᱛᱟᱱ ᱨᱮ ᱵᱩᱜᱤ ᱵᱟᱹᱲᱤᱡ ᱵᱟᱝᱠᱚ ᱞᱟᱹᱭ ᱟᱠᱚ ᱠᱟᱱᱟ ᱚᱱᱟ᱾ ᱪᱟᱨ ᱱᱚᱢᱵᱚᱨ ᱫᱚ ᱦᱩᱭᱩᱜ ᱠᱟᱱᱟ᱾ ᱡᱮ ᱚᱸᱞᱚᱜ ᱯᱟᱲᱦᱟᱜ ᱞᱟᱹᱜᱤᱫ ᱵᱟᱝᱠᱚ ᱵᱚᱲᱦᱮᱫ ᱠᱚᱛᱟ ᱵᱚᱱᱟ ᱜᱤᱫᱽᱨᱟᱹ ᱛᱮ᱾ ᱡᱮ ᱚᱞᱚᱜ ᱯᱟᱲᱦᱟᱣ ᱛᱤᱱᱟᱹᱜ ᱞᱟᱹᱠᱛᱤ ᱜᱮᱭᱟ ᱱᱤᱛᱚᱜ ᱨᱮᱱᱟᱜ ᱚᱠᱛᱚ ᱨᱮ ᱚᱱᱟ ᱪᱮᱛᱟᱱ ᱨᱮᱦᱚᱸ ᱢᱟᱱᱮ ᱜᱟᱨᱡᱮᱱ ᱠᱚᱣᱟᱜ ᱧᱮᱞ ᱫᱤᱧ ᱟᱵᱚᱨᱮᱱ ᱜᱚ ᱵᱟᱵᱟ ᱠᱚᱣᱟᱜ ᱚᱱᱟ ᱪᱮᱛᱟᱱ ᱨᱮ ᱚᱱᱠᱟ ᱵᱟᱹᱱᱩᱜᱼᱟ ᱜᱤᱫᱽᱨᱟᱹ ᱤᱥᱠᱩᱞ ᱪᱟᱞᱟᱜ ᱠᱟᱱᱟᱭ ᱪᱟᱞᱟᱜ ᱠᱟᱱᱟᱭ ᱛᱚ ᱤᱥᱠᱩᱞ ᱪᱟᱞᱟᱜ ᱠᱟᱱᱟᱭ ᱥᱮ ᱵᱟᱭ ᱪᱟᱞᱟᱜ ᱠᱟᱱᱟ ᱟᱨ ᱪᱟᱞᱟᱣ ᱞᱮᱱᱠᱷᱟᱱ ᱦᱮᱡ ᱠᱟᱛᱮ ᱠᱩᱞᱤ ᱦᱚᱸ ᱵᱟᱠᱚ ᱠᱩᱞᱤᱭᱮᱭᱟ ᱡᱮ ᱵᱤᱴᱤ ᱥᱮ ᱵᱟᱹᱵᱩ ᱪᱮᱫ ᱮᱢ ᱯᱟᱲᱦᱟᱣᱱᱟ ᱛᱮᱦᱮᱧ ᱫᱚ ᱪᱮᱫ ᱠᱚ ᱞᱟᱹᱭ ᱠᱮᱫᱟ ᱤᱥᱠᱩᱞ ᱨᱮ ᱱᱚᱝᱠᱟ ᱨᱚᱲ ᱨᱮᱱᱟᱜ ᱟᱵᱚ ᱫᱚ ᱚᱠ ᱛᱚ ᱵᱟᱹᱱᱩᱜᱼᱟ ᱢᱟᱱᱮ ᱜᱟᱨᱡᱮᱱ ᱥᱟᱶ ᱟᱪᱮᱫ ᱠᱚᱣᱟᱜ᱾ ᱜᱤᱫᱽᱨᱟᱹ ᱠᱚᱣᱟᱜ ᱠᱳᱱᱳ ᱥᱟᱹᱜᱟᱹᱭ ᱜᱮ ᱵᱟᱹᱱᱩᱜᱼᱟ ᱚᱲᱟᱜ ᱨᱮ ᱫᱚ᱾ ᱵᱩᱡᱷᱟᱹᱣ ᱫᱟᱢ ᱛᱚ ᱞᱟᱹᱛᱤ ᱟᱱᱟᱜ ᱨᱮᱜᱮ ᱥᱟᱹᱜᱟᱹᱭ ᱢᱮᱱᱟᱜᱼᱟ᱾ ᱜᱚᱜᱚ ᱯᱚᱭᱥᱟ ᱫᱮᱱ ᱱᱚᱛᱮᱧ ᱪᱟᱞᱟᱜᱼᱟ ᱦᱟᱱᱛᱮᱧ ᱪᱟᱞᱟᱜᱼᱟ᱾ ᱦᱮᱸ
ᱦᱮᱸ ᱮᱠᱷᱚᱱᱚᱸ ᱢᱮᱱ ᱜᱟᱱᱚᱜᱼᱟ᱾ ᱡᱮ ᱚᱞᱚᱜ ᱯᱟᱲᱦᱟᱣ ᱫᱚᱨᱠᱟᱨᱟ ᱚᱲᱟᱜ ᱨᱮ ᱟᱨᱠᱤ ᱡᱟᱦᱟᱸ ᱢᱟᱱᱮ ᱥᱮ ᱪᱮᱫ ᱠᱚ ᱪᱮᱫ ᱫᱟ ᱟᱯᱮᱭᱟᱜ ᱱᱟᱣᱟ᱾ ᱡᱤᱱᱤᱥ ᱥᱮ ᱜᱟᱯᱟ ᱪᱮᱫ ᱦᱩᱭᱩᱜᱼᱟ? ᱥᱮ ᱢᱟᱱᱮ ᱟᱠᱤ ᱵᱤᱰᱮ ᱠᱚ ᱛᱤᱥ ᱛᱟᱢ? ᱪᱮᱫᱞᱮ ᱞᱮᱠᱟ ᱧᱟᱢ ᱫᱟ ᱪᱮᱫ ᱞᱮᱠᱟ ᱠᱞᱟᱥ ᱠᱚ ᱨᱮᱱᱟᱜ ᱯᱟᱨᱠᱤ ᱡᱟᱦᱟᱸ ᱢᱤᱫᱴᱮᱱ ᱜᱟᱨᱡᱮᱱᱟᱜ ᱡᱟᱦᱟᱸ ᱫᱟᱭᱤᱛᱚ ᱠᱟᱱᱟ ᱥᱮ ᱢᱤᱫᱴᱮᱱ ᱡᱟᱦᱟᱸ ᱠᱟᱹᱢᱤ ᱠᱟᱱᱟ ᱡᱮ ᱢᱤᱫᱴᱮᱱ ᱜᱤᱫᱽᱨᱟᱹ ᱦᱟᱨᱟ ᱵᱩᱨᱩᱭ ᱞᱟᱹᱜᱤᱫ ᱠᱟᱨᱚᱱ ᱩᱱᱤ ᱫᱚ ᱦᱩᱭᱩᱜᱩᱜᱼᱟ ᱩᱱᱤ ᱥᱚᱢᱚᱭ ᱢᱚᱛᱚᱱ ᱨᱮ ᱡᱮᱢᱚᱱ ᱩᱱᱤ ᱚᱠᱛᱚ ᱦᱚᱸ ᱮᱢᱟᱭ ᱦᱩᱭᱩᱜᱼᱟ ᱩᱱᱤ ᱚᱱᱠᱟᱜ ᱜᱮ ᱠᱚᱥᱪᱤᱱᱚ ᱠᱚᱦᱚᱸ ᱦᱩᱭᱩᱜᱼᱟ᱾ ᱛᱟᱯᱚᱨ ᱪᱮᱫ ᱠᱚᱭ ᱥᱮᱬᱟᱭᱮᱫᱟ ᱚᱠᱟᱴᱟᱜ ᱢᱚᱸᱡᱽ ᱡᱤᱱᱤᱥᱮ ᱪᱮᱫ ᱮᱫᱟ ᱚᱠᱟᱴᱟᱜ ᱵᱟᱹᱲᱤᱡ ᱱᱚᱣᱟ ᱫᱚ ᱢᱚᱸᱡᱽ ᱠᱟᱱᱟ ᱥᱮ ᱵᱟᱹᱲᱤᱡ ᱠᱟᱱᱟ ᱱᱚᱝᱠᱟᱱᱟᱜ ᱟᱨ ᱠᱤ ᱦᱚᱭᱛᱳ ᱵᱟᱵᱚᱱ ᱠᱩᱞᱤᱭᱮᱫ ᱠᱚᱣᱟ ᱱᱚ ᱜᱮᱢ ᱢᱮᱱ ᱦᱚᱪᱚᱭ ᱮᱫᱟ ᱟᱢ ᱫᱚ ᱡᱟᱭᱵᱳᱠ ᱟᱨᱧ ᱢᱮᱱᱮᱫ ᱠᱟᱱ ᱛᱟᱦᱮᱱᱟ᱾ ᱮ ᱦᱚᱸᱜᱼᱚᱭ ᱱᱠᱩ ᱚᱞᱚᱜ ᱯᱟᱲᱦᱟᱜ ᱠᱟᱱ ᱛᱟᱵᱚᱱᱟ ᱧᱮᱞᱟᱵᱚᱱ ᱢᱟᱱᱮ ᱞᱟᱹᱴᱩ ᱥᱤᱠᱷᱱᱟᱹᱛ ᱢᱮ ᱟᱵᱚᱱ ᱦᱟᱱᱟ᱾ ᱮᱜ ᱮᱨ
ᱵᱤᱭ ᱡᱮ ᱦᱚᱭ ᱢᱟᱱ ᱚᱠᱚᱭ ᱠᱚᱫᱚ ᱪᱷᱟᱹᱛᱤ ᱠ ᱮ ᱵᱟᱯᱞᱟ ᱥᱟᱹᱜᱟᱹᱭ ᱨᱮ ᱠᱚ ᱛᱚᱯᱚᱞᱚᱜ ᱠᱟᱱᱟ᱾ ᱚᱱᱟ ᱥᱟᱶ ᱥᱟᱶ ᱛᱮ ᱢᱤᱫ ᱡᱟᱹᱛ ᱨᱮ ᱱᱚᱜᱼᱚᱭ ᱧᱮᱞᱚᱜ ᱠᱟᱱᱟ ᱱᱩᱠᱩ ᱟᱨᱠᱤ ᱱᱩᱠᱩ ᱫᱚ ᱡᱚᱛᱚ ᱠᱚ ᱵᱟᱫ ᱵᱟᱰᱟᱭᱟ ᱱᱚᱼᱟ ᱢᱟᱱᱮ ᱛᱟᱦ ᱦᱚᱸ ᱠᱚ ᱢᱤᱫ ᱯᱞᱟᱜ ᱠᱟᱱᱟ ᱥᱮ ᱥᱟᱹᱜᱟᱹᱭ ᱠᱚ ᱫᱚᱦᱚᱭᱮᱫᱟ ᱥᱟᱹᱜᱟᱹᱭ ᱠᱚ ᱛᱚᱞ ᱮᱫᱟ᱾ ᱥᱮᱠᱚ ᱪᱟᱞᱟᱜ ᱠᱟᱱᱟ ᱢᱟᱱᱮ ᱱᱚᱶᱟᱠᱩ ᱪᱮᱠᱟᱛᱮ ᱦᱳᱭᱳᱼᱟ ᱵᱟᱲᱟᱭ ᱠᱟᱛᱮ ᱨᱮᱦᱚᱸ ᱱᱩᱠᱩ ᱪᱤᱠᱟᱹᱛᱮ ᱱᱚᱝᱠᱟ ᱱᱟ
ᱯᱟᱹᱦᱤᱞ ᱠᱟᱛᱷᱟ ᱫᱚ ᱠᱟᱱᱟ ᱟᱨ ᱢᱤᱫᱴᱮᱡ ᱯᱚᱭᱮᱱᱴ ᱦᱟᱸᱜ ᱪᱷᱩᱴᱟᱹᱣ ᱮᱱᱟ ᱢᱟᱲᱟᱝ ᱨᱮᱱᱟᱜ ᱨᱮ ᱡᱮ ᱦᱩᱰᱤᱧ ᱨᱮ ᱪᱟᱞᱟᱣᱱᱟ ᱨᱤᱭᱮᱱ ᱪᱮᱫ ᱠᱟᱱᱟ ᱛᱚ ᱚᱱᱟ ᱨᱮᱫᱚ ᱦᱟᱸᱜ ᱡᱟᱦᱟᱸᱭ ᱜᱚ ᱛᱟᱠᱚ ᱢᱮᱱᱟᱜ ᱠᱚᱣᱟ ᱟᱵᱚ ᱚᱲᱟᱜ ᱨᱮ ᱩᱱᱠᱩ ᱜᱮ ᱡᱟᱹᱥᱛᱤ ᱱᱚᱡᱚᱨ ᱮᱢ ᱫᱚᱨᱠᱟᱨ ᱠᱟᱱᱟ ᱛᱤᱨᱞᱟᱹ ᱴᱷᱮᱡ ᱪᱮᱫᱟᱜ ᱥᱮ ᱥᱟᱱᱟᱢ ᱜᱮᱵᱚᱱ ᱵᱟᱲᱟᱭᱟ ᱱᱚᱣᱟ ᱫᱚ ᱥᱤᱥᱤᱨᱡᱟᱹᱣᱤᱡᱼᱟᱜ ᱮᱱᱮᱢ ᱠᱟᱱᱟ ᱟᱨ ᱚᱱᱟ ᱫᱚ ᱥᱟᱱᱟᱢ ᱛᱤᱨᱞᱟᱹ ᱜᱮ ᱪᱟᱸᱫᱳᱠᱤᱭᱟᱹ ᱦᱩᱭᱩᱜ ᱛᱟᱠᱚᱣᱟ ᱾ ᱢᱮᱱᱠᱷᱟᱱ ᱚᱱᱟ ᱪᱟᱸᱫᱳᱚᱠᱤᱭᱟᱹ ᱦᱩᱭ ᱨᱮᱱᱟᱜ ᱨᱤᱡᱮᱱ ᱡᱩᱫᱤ ᱥᱮ ᱚᱡᱮ ᱵᱟᱵᱚᱱ ᱞᱟᱹᱭᱮᱭᱟ ᱩᱱᱤ ᱠᱩᱲᱤ ᱜᱤᱫᱽᱨᱟᱹ ᱜᱮ ᱟᱨ ᱢᱤᱫᱴᱮᱡ ᱠᱩᱲᱤ ᱜᱤᱫᱽᱨᱟᱹ ᱣᱟᱜ ᱱᱤᱯᱷᱩᱴ ᱦᱚᱲᱢᱚ ᱛᱤᱱᱟᱹᱜ ᱩᱢᱮᱨ ᱨᱮ ᱦᱩᱭ ᱞᱮᱠ ᱠᱟᱱᱟ ᱟᱨ ᱵᱟᱯᱞᱟ ᱞᱮᱠ ᱠᱟᱱᱟ ᱚᱱᱟ ᱫᱚ ᱜᱚ ᱛᱟᱠᱚ ᱜᱮ ᱞᱟᱹᱭ ᱞᱮᱠ ᱠᱟᱱᱟ ᱜᱤᱫᱽᱨᱟᱹ ᱜᱮ ᱢᱮᱱ ᱞᱮᱠᱷᱟᱱ ᱱᱚᱜᱼᱚᱭ ᱡᱮ ᱱᱚᱣᱟ ᱪᱟᱸᱫᱚᱳ ᱠᱤᱭᱟᱹ ᱦᱩᱭ ᱨᱮᱱᱟᱜ ᱯᱚᱨ ᱡᱟᱦᱟᱸ ᱨᱤᱭᱮᱠᱥᱮᱱ ᱩᱢᱮᱨ ᱨᱮᱱᱟᱜ ᱦᱩᱭᱩᱜᱼᱟ ᱥᱮ ᱡᱟᱦᱟᱸ ᱢᱟᱱᱮ ᱪᱟᱹᱦᱤᱫᱟ ᱠᱚ ᱛᱟᱦᱮᱱᱟ ᱚᱱᱟ ᱠᱚ ᱵᱟᱝ ᱞᱟᱹᱭ ᱠᱷᱟᱹᱛᱤᱨ ᱮᱴᱠᱮᱴᱚᱬᱮᱜ ᱠᱚ ᱚᱱᱟ ᱠᱷᱟᱹᱛᱤᱨ ᱛᱮ ᱛᱮᱜᱮ ᱱᱚᱜᱼ ᱱᱚᱝᱠᱟ ᱦᱩᱰᱤᱧ ᱩᱢᱮᱨ ᱨᱮᱠᱚ ᱪᱟᱞᱟᱜ ᱠᱟᱱ ᱛᱟᱵᱚᱱᱟ ᱟᱨ ᱵᱩᱜᱤ ᱵᱟᱹᱲᱤᱡ ᱱᱚᱜᱼᱚ ᱱᱚᱠᱟ ᱦᱩᱭᱩᱜ ᱠᱟᱱᱟ ᱟᱨ ᱡᱟᱦᱟᱸ ᱠᱟᱛᱷᱟᱢ ᱞᱟᱹᱭ ᱠᱮᱫ ᱡᱮ ᱡᱟᱹᱛ ᱡᱟᱹᱛ ᱨᱮᱠᱚ ᱵᱟᱯᱞᱟᱜ ᱠᱟᱱᱟ ᱟᱨ ᱚᱞᱚᱜ ᱯᱟᱲᱦᱟᱣ ᱞᱮᱱᱠᱷᱟᱱ ᱮᱴᱟᱜ ᱡᱟᱹᱛ ᱨᱮ ᱪᱟᱞᱟᱣ ᱨᱮᱱᱟᱜ ᱚᱡᱮ ᱫᱚ ᱱᱚᱣᱟ ᱜᱮ ᱠᱟᱱᱟ ᱡᱮ ᱪᱷᱟᱹᱛᱤᱠ ᱨᱮᱱᱟᱜ ᱡᱟᱦᱟᱸ ᱚᱞᱚᱜ ᱯᱟᱲᱦᱟᱣ ᱚᱱᱟ ᱫᱚ ᱟᱹᱰᱤ ᱟᱸᱴ ᱜᱮ ᱟᱵᱚ ᱫᱚᱵᱚᱱ ᱢᱟᱱᱮ ᱯᱟᱲᱦᱟᱣ ᱯᱟᱨᱚᱢ ᱠᱟᱫᱟ ᱴᱷᱤᱠ ᱜᱮᱭᱟ ᱪᱮᱫ ᱞᱮᱠᱟ ᱫᱟᱹᱭᱠᱟᱹ ᱞᱮᱠᱟᱛᱮ ᱡᱩᱫᱤᱧ ᱞᱟᱹᱭᱟ ᱵᱟᱝᱜᱟᱞᱤ ᱠᱚᱣᱟᱜ ᱡᱩᱫᱤ ᱴᱟᱭᱴᱮᱞ ᱢᱮᱱᱟᱜᱼᱟ ᱵᱮᱱᱟᱨᱡᱤ ᱟᱫᱚ ᱵᱮᱱᱟᱨᱡᱤ ᱵᱮᱱᱟᱨᱡᱤ ᱠᱚ ᱵᱟᱯᱞᱟᱜ ᱠᱟᱱᱟ ᱟᱫᱚ ᱟᱵᱚᱨᱮᱱ ᱦᱚᱸ ᱡᱟᱦᱟᱸᱭ ᱜᱤᱫᱽᱨᱟᱹ ᱠᱚ ᱯᱟᱲᱦᱟᱜ ᱠᱟᱱᱟ ᱚᱞᱚᱜ ᱯᱟᱲᱦᱟᱣ ᱜᱤᱫᱽᱨᱟᱹ ᱵᱟᱝᱞᱟ ᱢᱰᱤᱭᱟᱢ, ᱦᱤᱱᱤ ᱢᱤᱰᱟᱢ, ᱤᱝᱞᱤᱥ ᱢᱤᱰᱤᱭᱟᱢ ᱨᱮ ᱩᱱᱠᱩ ᱫᱚᱠᱚ ᱢᱮᱱᱫᱟ ᱫᱤᱠᱩᱣᱟᱜ ᱡᱚᱠᱷᱚᱱ ᱜᱟᱱᱚᱜ ᱠᱟᱱᱟ ᱟᱵᱚᱣᱟᱜ ᱫᱚ ᱪᱮᱫᱟᱜ ᱵᱟᱝ ᱜᱟᱱᱚᱜᱼᱟ ᱾ ᱛᱚ ᱱᱚᱜᱼᱚᱭ ᱡᱮ ᱯᱟᱲᱦᱟᱣ ᱵᱟᱹᱲᱛᱤᱭᱮᱫ ᱛᱟᱵᱚᱱᱟ ᱠᱚ ᱟᱨ ᱢᱤᱫ ᱢᱤᱫᱴᱮᱡ ᱡᱟᱹᱥᱛᱤ ᱧᱮᱞᱚᱜ ᱠᱟᱱ ᱛᱟᱵᱚᱱᱟ ᱴᱨᱮᱱᱰᱤᱝ ᱞᱮᱠᱟᱛᱮ ᱡᱮ ᱠᱩᱲᱤ ᱜᱤᱫᱽᱨᱟᱹ ᱠᱷᱟᱥ ᱠᱚᱨᱮ ᱡᱟᱦᱟᱸᱭ ᱰᱚᱠᱴᱚᱨᱤ ᱵᱮᱱᱟᱜ ᱠᱟᱱ ᱛᱟᱵᱚᱱᱟ ᱠᱚ ᱰᱚᱠᱴᱚᱨᱤ ᱥᱮ ᱵᱤᱰᱤᱭᱳ ᱱᱚᱜᱝᱠᱟ ᱦᱩᱸᱫᱟᱹ ᱞᱟᱹᱴᱩ ᱞᱟᱹᱴᱩ ᱦᱩᱸᱫᱟᱹ ᱠᱚ ᱡᱟᱦᱟᱸᱭ ᱠᱚ ᱦᱟᱢᱮᱴ ᱫᱟ ᱩᱱᱠᱩ ᱩᱱᱠᱩ ᱜᱮ ᱵᱮᱥᱤ ᱧᱮᱞᱚᱜ ᱠᱟᱱᱟ ᱡᱮ ᱫᱤᱠᱩ ᱴᱷᱮᱱ ᱠᱚ ᱵᱟᱯᱞᱟᱜ ᱠᱟᱱ ᱛᱟᱵᱚᱱᱟ ᱦᱟᱸᱜ ᱟᱨ ᱱᱚᱣᱟ ᱦᱚᱸ ᱠᱟᱛᱷᱟ ᱟᱸᱡᱚᱢᱚᱜ ᱠᱟᱱ ᱛᱟᱵᱚᱱᱟ ᱡᱚᱠᱷᱚᱱ ᱠᱩᱠᱞᱤ ᱵᱚᱱ ᱫᱚᱦᱚᱭ ᱫᱟ ᱛᱚᱠᱷᱚᱱ ᱦᱮᱸᱫᱚ ᱟᱫᱚ ᱡᱚᱠᱷᱚᱱ ᱠᱷᱚᱱ ᱠᱩᱠᱞᱤ ᱵᱚᱱ
ᱟᱹᱵᱩᱨᱮᱱ ᱡᱟᱦᱮᱱ ᱠᱟᱱᱟ ᱩᱱᱠᱩ ᱫᱚ ᱦᱟᱸᱜ ᱢᱮᱱ ᱤᱫᱟᱹᱧ ᱡᱟᱦᱟᱸᱭ ᱵᱮᱠᱟᱨ ᱠᱚ ᱛᱟᱦᱮᱱ ᱠᱟᱱ ᱛᱟᱵᱚᱱᱟ ᱩᱱᱠᱩ ᱫᱚ ᱦᱟᱸᱜ ᱩᱱᱟᱹᱜ ᱫᱚ ᱵᱟᱝᱠᱩ ᱵᱟᱝᱠᱩ ᱡᱟᱢᱟᱭᱚᱜ ᱠᱟᱱᱟ ᱮᱸ ᱢᱮᱱᱫᱟᱹ ᱡᱮ ᱡᱟᱦᱟᱸᱭ ᱟᱨᱠᱤ ᱵᱮᱠᱟᱨ ᱠᱩᱲᱤ ᱠᱚ ᱛᱟᱦᱮᱱ ᱠᱟᱱ ᱛᱟᱵᱚᱱᱟ ᱢᱟᱹᱭ ᱵᱤᱴᱤ ᱠᱚ ᱩᱱᱠᱩ ᱫᱚ ᱩᱱᱟᱹᱜ ᱫᱚ ᱵᱟᱝᱠᱩ ᱮᱴᱟ ᱪᱷᱟᱹᱛᱤᱠ ᱡᱮᱛᱮ ᱫᱚ ᱩᱥᱟᱹᱛᱮ ᱫᱚ ᱵᱟᱝ ᱠᱚ ᱫᱤᱭᱮᱜ ᱠᱚᱣᱟ ᱡᱟᱦᱟᱸᱭ ᱠᱚ ᱡᱟᱦᱟᱸᱭ ᱫᱚ ᱟᱹᱵᱩᱨᱮᱱ ᱮ ᱥᱚᱨᱠᱟᱨᱤ ᱠᱚ ᱢᱟᱱᱮ ᱠᱚ ᱪᱟᱹᱠᱨᱤᱭᱮᱫ ᱛᱟᱦᱮᱱᱟ ᱦᱮᱸ ᱢᱟᱥᱼ ᱼᱠᱟᱨ ᱠᱚ, ᱢᱟᱪᱮᱫ ᱞᱟᱹᱭ ᱠᱮᱫ ᱞᱮᱠᱟ ᱰᱟᱠᱛᱟᱨ, ᱤᱧᱡᱤᱱᱤᱭᱟᱨ ᱠᱚ ᱢᱟᱱᱮ ᱱᱩᱱᱠᱩ ᱜᱮ ᱪᱷᱟᱹᱛᱤᱠ ᱡᱟᱹᱛ ᱨᱮ ᱡᱟᱹᱥᱛᱤ ᱠᱚ ᱡᱟᱢᱟᱭᱚᱜ ᱠᱟᱱᱟ ᱟᱨᱠᱤ ᱥᱮ ᱱᱩᱠᱩ ᱜᱮᱠᱚ ᱵᱟᱯᱞᱟᱭᱮᱫ ᱠᱚᱣᱟ, ᱱᱩᱠᱩ ᱜᱮᱠᱚ ᱟᱱᱮᱪ ᱤᱫᱤᱭᱮᱫ ᱠᱚᱣᱟ ᱢᱟᱱᱮ ᱱᱚᱣᱟ
ᱦᱩᱸ
ᱦᱰᱤᱧ ᱢᱟᱪᱷᱟ ᱛᱮ ᱡᱩᱫᱤᱢ ᱞᱟᱹᱭ
ᱱᱚᱣᱟ ᱚᱡᱮ ᱫᱚ ᱥᱚᱡᱷᱮ ᱠᱟᱛᱷᱟ ᱥᱟᱱᱟᱢ ᱠᱚᱵᱚᱱ ᱵᱟᱲᱟᱭᱟ ᱧᱮᱞ ᱢᱮ ᱠᱟᱹᱣᱰᱤ ᱛᱟᱦᱮᱱ ᱠᱷᱟᱱ ᱫᱚ ᱡᱟᱦᱟᱸᱭ ᱠᱟᱬᱟ ᱜᱮᱭᱟᱭ ᱡᱟᱦᱟᱸᱭ ᱵᱟᱭ ᱛᱟᱲᱟᱢ ᱫᱟᱲᱮᱭᱟᱜᱼᱟ ᱠᱷᱩᱲᱫᱤ ᱜᱮᱭᱟᱭ ᱠᱩᱲᱤ ᱪᱮᱦᱮᱨᱟ ᱵᱟᱭ ᱧᱮᱞᱚᱜᱼᱟ ᱮᱱᱛᱮ ᱨᱮᱦᱚᱸᱧ ᱠᱩᱥᱤᱣᱟᱭᱟ ᱪᱮᱫ ᱠᱷᱟᱹᱛᱤᱨ ᱠᱟᱹᱣᱰᱤ ᱠᱷᱟᱹᱛᱤᱨ ᱾ ᱛᱚ ᱱᱚᱜᱼᱚ ᱱᱚᱣᱟ ᱡᱤᱱᱤᱥ ᱵᱩᱡᱷᱟᱹᱣ ᱦᱩᱭᱩᱜ ᱛᱟᱵᱚᱱᱟ ᱟᱵᱚ ᱫᱚ ᱡᱮ ᱠᱩᱲᱤ ᱫᱚ ᱵᱟᱭ ᱪᱟᱨ ᱦᱟᱡᱟᱨ ᱦᱚᱸ ᱾ ᱪᱟᱹᱠᱨᱤ ᱢᱮᱱᱟᱜ ᱛᱟᱭᱮᱭᱟ ᱛᱚ ᱫᱤᱠᱩ ᱠᱚᱲᱟ ᱫᱚᱭ ᱠᱩᱥᱤ ᱣᱟᱭ ᱜᱮᱭᱟ ᱱᱚᱣᱟ ᱫᱚ ᱵᱩᱡᱷᱟᱹᱜ ᱠᱟᱜᱼᱟᱢ ᱦᱮᱸ ᱟᱨ ᱡᱟᱦᱟᱸᱭᱟᱜ ᱠᱟᱹᱢᱤ ᱵᱟᱹᱱᱩᱜ ᱛᱟᱭᱟ ᱩᱱᱟᱹᱜ ᱪᱮᱦᱨᱟ ᱠᱩᱲᱤ ᱛᱟᱦᱚᱞᱮ ᱪᱮᱫᱟᱜ ᱠᱚ ᱵᱟᱠᱚ ᱵᱟᱯᱞᱟᱭ ᱠᱟᱱᱟ ᱥᱟᱱᱛᱟᱲ ᱠᱩᱲᱤ ᱜᱮ ᱢᱟᱞᱟᱹᱭ ᱢᱮ ᱥᱮ ᱵᱤᱱᱟᱹ ᱪᱟᱹᱠᱨᱤ ᱠᱩᱲᱤ ᱜᱮ ᱦᱮᱸ ᱥᱮ ᱵᱟᱝ
ᱦᱮᱸ ᱚᱱᱟ ᱢᱟ ᱮᱠᱟᱞ ᱜᱮ ᱦᱮᱸ ᱠᱷᱟᱹᱞᱤ ᱦᱮᱸ ᱩᱱᱠᱩ ᱠᱷᱟᱹᱞᱤ ᱪᱟᱹᱠᱨᱤᱭ ᱠᱟᱜᱼᱼ ᱡᱟᱦᱟᱸᱭ ᱠᱚ ᱪᱬᱮ ᱥᱟᱹᱜᱟᱹᱭ ᱠᱚ ᱛᱚᱞ ᱮᱫᱟ ᱩᱱᱠᱩ ᱠᱚ ᱵᱟᱼᱼ ᱞᱟᱹᱭ ᱥᱟᱹᱨᱤᱜᱮ ᱱᱚᱣᱟ ᱫᱚ ᱧᱮᱞᱟᱠᱟᱱᱟ ᱡᱮ ᱛᱤᱱᱟᱹᱜ ᱮᱴᱟᱜ ᱮᱴᱟᱜ ᱨᱮᱠᱚ ᱡᱟᱶᱟᱭᱟ ᱠᱟᱱ ᱛᱟᱵᱚᱱ ᱡᱟᱦᱟᱸᱭ ᱮᱴᱟᱜ ᱥᱟᱶᱛᱟᱨ ᱨᱮ ᱩᱱᱠᱩ ᱧᱮᱞᱚᱜ ᱜᱮ ᱧᱮᱞᱚᱜᱼᱟ ᱡᱮ ᱱᱚᱝᱠᱟ ᱩᱱᱠᱩ ᱵᱷᱟᱜᱤ ᱵᱷᱟᱜᱽ ᱵᱷᱮ ᱮ ᱫᱚ ᱮ ᱰᱚᱠᱴᱚᱨ ᱱᱚᱝᱠᱟᱱ ᱵᱷᱟᱜᱤ ᱯᱳᱨᱥᱴ ᱡᱟᱦᱟᱸᱭ ᱠᱚ ᱠᱟᱹᱢᱤᱭᱟ᱾ ᱱᱩᱠᱩᱠᱚ ᱵᱟᱯᱞᱟᱭᱮᱫ ᱠᱚᱣᱟ ᱩᱱᱠᱩ ᱫᱚᱦᱚᱠᱩ ᱥᱟᱶ ᱜᱷᱟᱨᱚᱸᱡᱽ ᱠᱚ ᱛᱚᱞ ᱮᱫᱟ ᱟᱨ ᱱᱩᱠᱩ ᱥᱟᱶᱜᱮ ᱩᱱᱠᱩᱣᱟᱜ ᱦᱚᱭᱛᱚ ᱡᱟᱦᱟᱸ ᱫᱩᱞᱟᱹᱲ ᱫᱩᱯᱞᱟᱹᱲ ᱦᱚᱸ ᱢᱟᱱᱮ ᱥᱤᱨᱡᱚᱱᱚᱜ ᱠᱟᱱᱟ ᱢᱟᱱᱮ ᱟᱹᱰᱤ ᱫᱤᱱ ᱨᱮᱭᱟᱜ ᱥᱟᱹᱜᱟᱹᱭ ᱟᱨ ᱩᱱᱠᱩ ᱠᱩᱲᱤᱠᱩ ᱡᱩᱫᱤ ᱟᱢ ᱵᱩᱡᱷᱟᱹᱣᱢ ᱪᱟᱞᱟᱜᱼᱟ ᱮ ᱢᱮᱛᱟᱣ ᱟᱠᱚᱣᱟ ᱡᱮ ᱵᱤᱴᱤ ᱱᱚᱣᱟ ᱫᱚ ᱢᱚᱸᱡᱽ ᱵᱟᱝ ᱠᱟᱱᱟ ᱡᱮᱦᱮᱛᱩ ᱟᱵᱚ ᱥᱟᱶᱛᱟ ᱨᱮᱦᱚᱸ ᱢᱚᱸᱡᱽ ᱢᱚᱪ ᱢᱚᱪ ᱠᱚᱲᱟ ᱱᱟᱯᱟᱭ ᱱᱟᱯᱟᱭ ᱜᱷᱟᱨᱚᱸᱡᱽ ᱮᱱ ᱞᱮ ᱵᱟᱯᱞᱟ ᱠᱟᱯᱮᱭᱟ ᱥᱮ ᱱᱩᱠᱩ ᱴᱷᱮᱱ ᱵᱟᱯᱞᱟᱜ ᱯᱮ ᱟᱫᱚ ᱩᱱᱠᱩ ᱩᱱ ᱡᱚᱠᱷᱚᱱ ᱠᱚ ᱢᱮᱱᱫᱟ ᱡᱮ ᱵᱟᱝ ᱟᱞᱮ ᱫᱚ ᱱᱤᱨᱫᱤᱥᱴᱚ ᱟᱞᱮ ᱟᱚ ᱱᱚᱣᱟ ᱫᱚ ᱚᱫᱷᱤᱠᱟᱨ ᱠᱟᱱᱟ ᱟᱞᱮ ᱟᱞᱮᱭᱟᱜ ᱟᱞᱮ ᱚᱠᱚᱭ ᱴᱷᱮᱡ ᱞᱮ ᱛᱟᱦᱮᱱᱟ ᱵᱟᱞᱮ ᱛᱟᱦᱮᱱᱟ ᱚᱱᱟ ᱫᱚ ᱟᱞᱮ ᱱᱤᱡᱮᱨᱟᱜ ᱤᱭᱟᱹ ᱠᱟᱱᱟ ᱞᱟᱹᱭ ᱜᱟᱱᱚᱜᱼᱟ ᱱᱩᱝᱠᱩ ᱫᱚ ᱚᱱᱟ ᱡᱟᱦᱟᱸ ᱥᱟᱵᱚ ᱚᱱᱮ ᱟᱨᱠᱤ ᱟᱠᱩᱨᱮᱱ ᱟᱭᱳᱵᱟᱵᱟ ᱴᱷᱮᱱ ᱠᱷᱚᱱ ᱦᱚᱭᱛᱳ ᱵᱟᱠᱚ ᱧᱟᱢ ᱟᱠᱟᱫᱟ ᱡᱮ ᱟᱵᱚᱣᱟᱜ ᱥᱟᱶᱛᱟ ᱨᱮ ᱡᱟᱦᱟᱸ ᱨᱤᱛᱤ ᱨᱮᱣᱟᱡᱽ ᱠᱚ ᱛᱟᱜ-ᱟ ᱱᱚᱣᱟ ᱮᱴᱟᱜ ᱢᱟᱱᱮ ᱮᱴᱟᱜ ᱥᱟ ᱱᱚᱣᱟ ᱠᱚ ᱟᱱᱟᱴ ᱦᱚᱭᱛᱳ ᱧᱮᱞᱚᱜ ᱠᱟᱱᱟ ᱚᱱᱟ ᱠᱚ ᱠᱷᱟᱹᱛᱤᱨ ᱛᱮᱜᱮ ᱦᱳᱭᱛᱚ ᱱᱚᱣᱟ ᱠᱚᱫᱚ ᱦᱩᱭᱩᱜ ᱠᱟᱱᱟ ᱥᱮ ᱪᱮᱫ ᱮᱢ ᱢᱚᱱᱮᱭᱟ ᱜᱚᱝᱠᱮ ᱟᱢ ᱫᱚ
ᱦᱳᱭ ᱚᱱᱟᱜᱮ ᱟᱫᱚ ᱤᱧ ᱫᱩᱧ ᱢᱮᱱᱟ ᱧᱮᱞ ᱢᱮ ᱥᱟᱱᱟᱢ ᱡᱟᱹᱛᱤ ᱠᱚᱣᱟᱜ ᱜᱮ ᱢᱤᱫᱴᱮᱡ ᱮᱸ ᱟᱹᱱ ᱟᱹᱨᱤ ᱛᱟᱦᱮᱱ ᱛᱟᱠᱚᱣᱟ ᱥᱟᱱᱟᱢ ᱡᱟᱹᱛᱤᱭᱟᱜ ᱜᱮ ᱱᱚᱝᱠᱟ ᱵᱟᱹᱱᱩᱜᱼᱟ ᱫᱷᱟᱹᱨᱛᱤ ᱨᱮ ᱡᱮ ᱡᱟᱦᱟᱸᱭ ᱡᱟᱹᱛᱤ ᱢᱮᱱᱟᱜ ᱠᱚᱣᱟ ᱩᱱᱠᱩᱣᱟᱜ ᱟᱹᱱ ᱟᱹᱨᱤ ᱵᱟᱹᱱᱩᱜᱼᱟ ᱡᱮᱢᱚᱱ ᱫᱟᱹᱭᱠᱟᱹ ᱞᱮᱠᱟᱛᱮ ᱡᱩᱫᱤᱧ ᱞᱟᱹᱭᱟ ᱛᱩᱲᱩᱠ ᱛᱩᱲᱩᱠ ᱠᱚ ᱡᱟᱦᱟᱸ ᱢᱮᱱᱟᱜ ᱠᱚᱣᱟ ᱩᱱᱠᱩ ᱨᱮᱱ ᱠᱤ ᱛᱤᱨᱞᱟᱹ ᱵᱟᱹᱱᱩᱜ ᱠᱚᱣᱟ ᱥᱚᱢᱟᱡᱽ ᱨᱮᱱ ᱢᱮᱱᱟᱜ ᱠᱚᱣᱟ ᱢᱮᱱ ᱞᱮᱠᱷᱟᱱ ᱩᱱᱠᱩ ᱨᱮᱱ ᱛᱤᱨᱞᱟᱹ ᱛᱤᱱᱟᱹᱜ ᱪᱷᱟᱹᱛᱤᱠ ᱥᱟᱶ ᱛᱮᱠᱚ ᱵᱟᱯᱞᱟᱜ ᱠᱟᱱᱟ ᱥᱮ ᱟᱨᱚ ᱡᱟᱦᱟᱸᱭ ᱱᱤᱛᱚᱜ ᱢᱮᱱᱟᱜ ᱠᱚᱣᱟ ᱱᱚᱣᱟ ᱦᱤᱱᱫᱩ ᱡᱟᱹᱛᱤ ᱨᱮᱱ ᱡᱟᱦᱟᱸᱭ ᱢᱮᱱᱟᱜ ᱠᱚᱣᱟ ᱩᱱᱠᱩ ᱛᱤᱱᱟᱹᱜ ᱪᱷᱟᱹᱛᱤᱠ ᱥᱟᱛᱮᱜ ᱠᱚ ᱫᱟᱹᱲ ᱫᱟ ᱡᱟᱦᱟᱸᱭ ᱥᱤᱠᱷ ᱡᱟᱹᱛᱤ ᱨᱮ ᱢᱮᱱᱟᱜ ᱠᱚᱣᱟ ᱩᱱᱠᱩ ᱪᱮᱫ ᱮᱴᱟᱜ ᱡᱟᱹᱛᱤ ᱥᱟᱶᱛᱮ ᱪᱮᱫᱟᱜ ᱵᱟᱠᱚ ᱫᱟᱹᱲ ᱫᱟ ᱦᱮᱸ
ᱦᱮᱸ ᱞᱮᱠᱷᱟ ᱵᱟᱝ
ᱛᱚ ᱱᱚᱣᱟ ᱵᱩᱡᱷᱟᱹᱣ ᱨᱮᱱᱟᱜ
ᱩᱱᱠᱩ ᱫᱚ ᱞᱟᱱ ᱚᱱᱟ ᱫᱚ ᱞᱮᱠᱷᱟ ᱦᱚᱸ ᱵᱟᱝ ᱜᱟᱱᱚᱜᱼᱟ ᱱᱚᱝᱠᱟ
ᱦᱳᱭ